ᱦᱮᱞᱳ ᱦᱮᱸ ᱫᱟᱫᱟ ᱡᱚᱦᱟᱨ ᱜᱮ ᱾
ᱦᱟᱞᱳ ᱾
ᱦᱮᱞᱳ ᱾
ᱦᱮᱸ ᱨᱚᱲ ᱟᱸᱡᱚᱢᱚᱜ ᱠᱟᱱᱟ?
ᱦᱮᱸ ᱫᱟᱫᱟ ᱟᱸᱡᱚᱢᱚᱜ ᱠᱟᱱᱟ, ᱟᱹᱞᱤᱧᱟᱜ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ ᱾
ᱦᱮᱞᱳ ᱾ ᱪᱮᱜ ᱵᱤᱱ ᱪᱤᱠᱟᱹᱭᱫᱟ, ᱞᱟᱹᱭ ᱫᱟᱹᱞᱤᱧ ᱪᱮᱜ ᱵᱤᱱ ᱪᱤᱠᱟᱹᱭᱫᱟ?
ᱪᱮᱜ ᱜᱮ ᱵᱟᱝ ᱛᱮᱦᱮᱧ ᱫᱚ ᱱᱚᱛᱮ ᱛᱷᱚᱲᱟᱭ ᱫᱟᱜ ᱡᱟᱹᱲᱤ ᱧᱚᱜ ᱟᱠᱟᱫᱟ ᱟᱫᱚ ᱵᱟᱨᱦᱮ ᱨᱮᱜᱮᱞᱤᱧ ᱡᱤᱨᱟᱹᱣ ᱠᱟᱱᱟ ᱾
ᱛᱤᱱᱟᱹ ᱡᱩᱨᱮ ᱫᱟᱜ ᱡᱟᱹᱲᱤ ᱵᱟᱲᱟ ᱠᱮᱫᱟ? ᱟᱞᱮ ᱠᱚᱦᱚᱸ ᱱᱚᱜᱼᱚᱭ ᱱᱤᱛᱳᱜ ᱫᱚ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ ᱾ ᱟᱫᱚ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱩᱸ ᱦᱩᱸ ᱟᱞᱮ ᱥᱮᱱ ᱫᱚ ᱡᱚᱢ ᱵᱟᱲᱟ ᱠᱚᱫᱚ ᱦᱩᱭᱮᱱ ᱜᱮᱭᱟ ᱦᱳᱭ ᱫᱚ ᱾
ᱟᱪᱪᱷᱟ ᱤᱥᱤᱱ ᱵᱟᱥᱟᱝ ᱫᱚ ᱛᱟᱦᱚᱞᱮ ᱟᱯᱮ ᱫᱚ ᱟᱜ ᱤᱥᱤᱱ ᱵᱟᱥᱟᱝ ᱫᱚ ᱪᱤᱫ ᱠᱚᱯᱮ ᱤᱥᱤᱱ ᱵᱟᱥᱟᱱ ᱜᱤᱭᱟ? ᱥᱟᱦᱟᱱ ᱛᱤᱜᱤ ᱥᱮ ᱜᱮᱥ ᱠᱚᱭᱞᱟ ᱛᱮ ᱥᱮ ᱪᱮᱫ ᱛᱮ?
ᱟᱞᱮ ᱫᱚ ᱱᱚᱝᱠᱟ ᱫᱚ ᱦᱟᱸᱜ ᱚᱲᱟᱜ ᱠᱚᱨᱮ ᱫᱚ ᱦᱟᱸᱜ ᱮᱸ ᱥᱟᱦᱟᱱ ᱠᱚᱛᱮ ᱜᱮᱞᱮ ᱤᱥᱤᱱ ᱵᱟᱥᱟᱝ ᱜᱮᱭᱟ ᱟᱨ ᱵᱟᱭᱨᱮ ᱠᱚᱨᱮ ᱫᱚ ᱚᱱᱠᱟ ᱜᱮᱥ ᱠᱚᱛᱮ ᱤᱥᱤᱱ ᱵᱟᱥᱟᱝ ᱤᱥᱤᱱ ᱵᱟᱥᱟᱝ ᱦᱩᱭᱩᱜ ᱜᱮᱭᱟ, ᱟᱯᱮ ᱜᱮ ᱪᱮᱫ ᱠᱚᱛᱮᱯᱮ ᱤᱥᱤᱱ ᱵᱟᱥᱟᱝ ᱜᱮᱭᱟ?
ᱟᱞᱮ ᱦᱚᱸ ᱚᱲᱟᱜ ᱠᱚᱨᱮ ᱫᱚ ᱥᱟᱦᱟᱱ ᱛᱮᱜᱮ ᱠᱚ ᱤᱥᱤᱱ ᱵᱟ ᱥᱟᱱ ᱜᱮᱭᱟ ᱟᱨ ᱟᱞᱮ ᱥᱮᱱ ᱫᱚ ᱟᱸ ᱵᱤᱨ ᱦᱚᱸ ᱛᱷᱚᱲᱟ ᱥᱩᱨ ᱧᱚᱜ ᱨᱮᱜᱮ ᱢᱮᱱᱟᱜᱼᱟ ᱛᱚ ᱟᱨ ᱫᱟᱨᱮ ᱱᱟᱹᱲᱤ ᱦᱚᱸ ᱦᱟᱱᱛᱮ ᱱᱟᱛᱮ ᱠᱷᱩᱵ ᱜᱤ ᱢᱮᱱᱟᱜᱼᱟ ᱟᱫᱚ ᱥᱟᱦᱟᱱ ᱛᱮᱫᱚ ᱚᱸ ᱠᱷᱩᱵ ᱮᱠᱴᱟ ᱜᱷᱟᱴᱛᱤ ᱫᱚ ᱵᱟᱝ ᱯᱟᱲᱟᱣ ᱟᱞᱮ ᱜᱮᱭᱟ ᱦᱩᱸ ᱥᱮᱨᱢᱟ ᱯᱩᱨᱟᱹᱣ ᱛᱟᱞᱮ ᱜᱮᱭᱟ ᱥᱟᱦᱟᱱ ᱛᱮᱜᱮᱞᱮ ᱤᱥᱤᱱ ᱵᱟᱥᱟᱱ ᱾
ᱦᱮᱸ ᱟᱹᱛᱩ ᱫᱤᱥᱚᱢ ᱨᱮᱫᱚ ᱟᱹᱛᱩ ᱫᱤᱥᱚᱢ ᱨᱮᱫᱚ ᱥᱟᱦᱟᱱ ᱠᱚᱛᱮ ᱜᱮ ᱤᱥᱤᱱ ᱵᱟᱥᱟᱝ ᱦᱩᱭᱩᱜ ᱜᱮᱭᱟ ᱟᱞᱮ ᱦᱚᱸ ᱚᱱᱠᱟ ᱵᱤᱨ ᱥᱩᱨ ᱠᱚᱨᱮᱜ ᱜᱮ ᱢᱮᱱᱟᱜ ᱟᱠᱟᱫᱟ ᱥᱟᱦᱟᱱ ᱠᱚᱛᱮ ᱫᱚ ᱩᱱᱟᱹᱜ ᱚᱥᱩᱵᱤᱫᱟ ᱫᱚ ᱵᱟᱹᱱᱩᱜ ᱠᱟᱜᱼᱟ ᱚᱱᱟᱛᱮ ᱚᱲᱟᱜ ᱠᱚᱨᱮ ᱫᱚ ᱥᱟᱦᱟᱱ ᱠᱚᱛᱮ ᱜᱮ ᱤᱥᱤᱱ ᱵᱟᱥᱟᱝ ᱜᱮᱭᱟ ᱾ ᱟᱨ ᱪᱮᱫ ᱠᱚᱯᱮ ᱮᱸ ᱪᱮᱫ ᱠᱚᱯᱮ ᱱᱮᱛᱟᱨ ᱫᱤᱱ ᱟᱫᱚ ᱯᱮ ᱩᱛᱩ ᱵᱟᱲᱟ ᱡᱚᱝᱼᱟᱜ ᱜᱮᱭᱟ?
ᱱᱮᱛᱟᱨ ᱠᱚᱫᱚ ᱞᱟᱹᱭ ᱞᱮᱠᱷᱟᱱ ᱫᱚ ᱵᱟᱡᱟᱨ ᱨᱮᱭᱟᱜ ᱥᱚ ᱥᱚᱵᱽᱡᱤ ᱦᱚᱸ ᱡᱚᱢ ᱦᱩᱭᱩᱜ ᱜᱮᱭᱟ ᱡᱮᱢᱱᱤ ᱯᱚᱴᱚᱞ ᱵᱷᱮᱱᱰᱤ ᱠᱚ ᱠᱟᱨᱞᱟ ᱠᱚ ᱡᱷᱤᱸᱜᱟᱹ ᱠᱚ ᱟᱨ ᱚᱲᱟᱜ ᱠᱚᱨᱮ ᱦᱚᱸ ᱱᱚᱝᱠᱟ ᱚᱸ ᱠᱚᱱᱰᱷᱟ ᱠᱚ ᱛᱟᱨᱯᱚᱨ ᱱᱚᱛᱮ ᱦᱚᱛᱚᱫ ᱠᱚ, ᱦᱚᱸ ᱱᱤᱭᱟᱹ ᱠᱚ ᱢᱟᱛᱚ ᱢᱮᱱᱟ ᱜᱮ ᱟᱨ ᱵᱤᱨ ᱨᱮ ᱡᱮᱢᱱᱤ ᱟᱜ ᱩᱫ ᱯᱩᱴᱠᱟᱹ ᱦᱚᱸ ᱱᱚᱛᱮ ᱠᱤᱫᱩᱵ ᱟᱲᱟᱜ ᱠᱚ ᱟᱨ ᱡᱚᱡᱚ ᱟᱲᱟᱜ ᱠᱚ ᱫᱟᱹᱞ ᱠᱚ ᱥᱟᱶ ᱢᱮᱥᱟ ᱠᱟᱛᱮ ᱨᱟᱥᱮ
ᱦᱢ ᱾
ᱟᱸᱢᱵᱽᱲᱟ ᱟᱞᱩ ᱠᱚ ᱱᱮᱛᱟᱨ ᱫᱚ ᱟᱨᱦᱚᱸ ᱱᱚᱜᱚᱭ ᱫᱟᱜ ᱫᱤᱱ ᱟᱸ ᱮᱛᱚᱦᱚᱵ ᱮᱱᱟ ᱛᱚ ᱟᱫᱚ ᱱᱤᱛᱚᱜ ᱫᱚ ᱦᱟᱸᱜ ᱢᱟᱴ ᱜᱷᱟᱴ ᱠᱚᱨᱮ ᱨᱚᱠᱚᱡ ᱠᱚ ᱜᱚᱝᱜᱷᱟ ᱠᱩ
ᱦᱮᱸ ᱦᱮᱸ᱾
ᱟᱯᱮ ᱚᱱᱛᱮ ᱫᱚ ᱪᱮᱫ ᱠᱚ ᱟᱹᱛᱩ ᱫᱤᱥᱚᱢ ᱠᱚᱨᱮ ᱫᱚ ᱪᱮᱫ ᱠᱚ ᱧᱟᱢᱚᱜ ᱜᱮᱭᱟ?
ᱟᱞᱮ ᱟᱹᱛᱩ ᱫᱤᱥᱚᱢ ᱨᱮᱫᱚ ᱦᱟᱸᱜ ᱱᱚᱝᱠᱟ ᱡᱚᱢ ᱞᱮᱠᱟ ᱛᱮᱫᱚ ᱦᱟᱸᱜ ᱪᱟᱥ ᱵᱟᱲᱟ ᱠᱚᱫᱚ ᱦᱩᱭᱩᱜ ᱜᱮᱭᱟ ᱵᱟᱲᱜᱮ ᱠᱚᱨᱮ ᱞᱮ ᱪᱟᱥ ᱵᱟᱲᱟᱭ ᱜᱮᱭᱟ᱾ ᱚᱱᱠᱟ ᱟᱱᱟᱡᱽ ᱠᱚ ᱥᱮ ᱵᱟᱝ ᱚᱱᱠᱟ ᱵᱷᱤᱰᱤ ᱠᱚ, ᱡᱷᱤᱸᱜᱟᱹ ᱠᱚ, ᱠᱚᱨᱚᱞᱟ ᱠᱚ, ᱴᱚᱢᱮᱴᱳ ᱠᱚ ᱚᱱᱟ ᱟᱫᱚ ᱦᱟᱸᱜ ᱚᱲᱟᱜ ᱠᱚᱨᱮ ᱜᱮᱞᱮ ᱪᱟᱥ ᱵᱟᱲᱟᱭ ᱜᱮ ᱠᱷᱟᱹᱞᱤ ᱡᱚᱢ ᱞᱟᱹᱜᱤᱫ ᱜᱮ ᱵᱟᱡᱟᱨ ᱨᱮ ᱟᱠᱷᱨᱤᱧ ᱞᱟᱹᱜᱤᱫ ᱫᱚ ᱵᱟᱝᱼᱟ, ᱟᱨ ᱚᱱᱠᱟ ᱫᱚ ᱦᱟᱸᱜ ᱟᱞᱮᱫᱚ ᱵᱤᱨ ᱥᱩᱨ ᱨᱮᱜᱮ ᱦᱟᱸᱜ ᱢᱮᱱᱟᱜ ᱫᱚ ᱢᱮᱱᱟᱜ ᱞᱮᱭᱟ ᱟᱫᱚ ᱚᱱᱠᱟ ᱥᱟᱨᱡᱚᱢ ᱵᱤᱨ ᱫᱚ ᱦᱟᱸᱜ ᱥᱩᱨ ᱨᱮᱫᱚ ᱵᱟᱝᱟ ᱱᱚᱝᱠᱟ ᱟ ᱫᱟᱨᱮ ᱱᱟᱹᱲᱤ ᱠᱚᱜᱮ ᱦᱟᱸᱜ ᱢᱮᱱᱟᱜ ᱠᱟᱜ-ᱟ ᱥᱟᱨᱡᱚᱢ ᱵᱤᱨᱫᱚ ᱠᱟᱹᱴᱤᱡ ᱥᱟᱦᱟ ᱧᱚᱜ ᱜᱮᱭᱟ ᱟᱫᱚ ᱩᱸᱜ ᱯᱩᱴᱠᱟᱹ ᱠᱚᱫᱚ ᱦᱟᱸᱜ ᱩᱫᱽ ᱠᱚᱫᱚ ᱵᱟᱝ ᱧᱟᱢᱚᱜ ᱜᱮᱭᱟ, ᱟᱞᱮ ᱥᱩᱨ ᱥᱩᱨ ᱠᱚᱨᱮ ᱫᱚ ᱠᱟᱹᱴᱤᱡ ᱥᱟᱺᱜᱤᱧ ᱧᱚᱜ ᱪᱟᱞᱟᱣ ᱦᱩᱭᱩᱜ ᱜᱮᱭᱟ᱾ ᱦᱮᱸ ᱚᱱᱟ ᱠᱚᱜᱮ ᱞᱮ ᱩᱛᱩ ᱵᱟᱲᱟ ᱡᱚᱝ ᱜᱮᱭᱟ᱾
ᱟᱪᱪᱷᱟ ᱥᱟᱺᱜᱤᱧ ᱧᱚᱜ ᱪᱟᱞᱟᱣ ᱦᱩᱭᱩᱜ ᱜᱮᱭᱟ ᱵᱚᱞᱛᱮ ᱟᱯᱮ ᱴᱚᱴᱷᱟ ᱨᱮᱜᱮ ᱮᱸ ᱵᱤᱨ ᱠᱚᱫᱚ ᱢᱮᱱᱟᱜ ᱥᱮ ᱵᱟᱹᱱᱩᱜᱼᱟ?
ᱵᱤᱨ ᱠᱚᱫᱚ ᱱᱚᱝᱠᱟ ᱟᱸ ᱥᱟᱨᱡᱚᱢ ᱵᱤᱨ ᱫᱚ ᱦᱟᱸᱜ ᱵᱟᱹᱱᱩᱜ ᱠᱟᱜ-ᱟ ᱱᱚᱝᱠᱟ ᱚᱱᱮ ᱟᱠᱟᱥᱵᱟᱱᱤ ᱠᱚ ᱞᱟᱹᱭᱟ ᱟᱞᱮ ᱥᱮᱫ ᱫᱚ ᱚᱱᱟ ᱟᱠᱟᱥᱵᱟᱱᱤ ᱵᱤᱨ ᱠᱚ ᱠᱚᱜᱮ ᱦᱟᱸᱜ ᱢᱮᱱᱟᱜ ᱠᱟᱫᱟ, ᱟᱫᱚ ᱚᱱᱟ ᱵᱤᱨ ᱠᱚᱨᱮ ᱫᱚ ᱱᱚᱝᱠᱟ ᱩᱫᱽ ᱠᱚ ᱯᱩᱴᱷᱠᱟᱹ ᱠᱚ ᱚᱱᱠᱟ ᱫᱚ ᱦᱟᱸᱜ ᱵᱟᱠᱚ ᱵᱟᱝ ᱚᱢᱚᱱᱚᱜ ᱜᱮᱭᱟ᱾
ᱦᱩᱸ ᱦᱩᱸ ᱦᱮᱸ ᱩᱫᱽ ᱠᱚ ᱯᱩᱴᱠᱟᱹ ᱠᱚᱫᱚ ᱚᱱᱟ ᱥᱟᱨᱡᱚᱢ ᱵᱤᱨ ᱥᱮ ᱚᱱᱟ ᱡᱟᱦᱟᱸ ᱢᱟᱛᱠᱚᱢ ᱠᱚ ᱥᱟᱨᱡᱚᱢ ᱠᱚ ᱫᱟᱨᱮ ᱠᱚᱜᱼᱟ ᱦᱮᱸ ᱚᱱᱟ ᱵᱤᱨ ᱨᱮᱜᱮ ᱧᱟᱢ ᱫᱚᱠᱚ ᱧᱟᱢᱚᱜ ᱜᱮᱭᱟ᱾
ᱦᱩᱸ ᱦᱩᱸ᱾
ᱟᱫᱚ ᱟᱞᱮ ᱥᱮᱱ ᱠᱷᱚᱱ ᱫᱚ ᱵᱤᱨ ᱫᱚ ᱮᱠᱟᱞ ᱜᱮ ᱥᱩᱨ ᱜᱮᱭᱟ ᱛᱚ ᱟᱫᱚ ᱟᱸ ᱟᱸ ᱥᱮᱨᱢᱟ ᱯᱩᱨᱟᱹᱣ ᱫᱟᱜ ᱯᱩᱨᱟᱹᱣ ᱞᱮᱠᱷᱟᱱ ᱜᱮ ᱟ ᱡᱚᱠᱷᱚᱱ ᱦᱟᱸᱜ ᱵᱚᱨᱥᱟ ᱟᱸ ᱯᱷᱮᱰᱚᱜ ᱯᱷᱮᱰᱚᱜ ᱚᱠᱛᱚ ᱛᱚᱠᱷᱚᱱ ᱫᱚ ᱩᱫᱽ ᱯᱩᱛᱠᱟᱹ ᱫᱚ ᱫᱚᱢᱮ ᱜᱮᱠᱚ ᱧᱟᱢᱚᱜ ᱜᱮᱭᱟ᱾
ᱦᱳᱭ ᱦᱳᱭ ᱱᱟᱯᱟᱭ ᱠᱟᱛᱷᱟ᱾ ᱟᱨ ᱚᱸᱰᱮ ᱫᱚ ᱱᱚᱝᱠᱟ ᱤᱭᱟᱹ ᱱᱚᱜᱼᱚᱭ ᱛᱚ ᱞᱟᱹᱭ ᱠᱮᱫᱟ ᱵᱤᱱ ᱚᱱᱠᱟ ᱫᱟᱜ ᱡᱟᱹᱲᱤ ᱠᱚᱭ ᱫᱟᱜᱮᱜᱼᱟ ᱟᱯᱮᱥᱮᱫ ᱢᱟ ᱪᱟᱥ ᱠᱟᱹᱢᱤ ᱠᱚᱫᱚᱯᱮ ᱛᱤᱱᱟᱹᱜ ᱥᱟᱺᱜᱤᱧ ᱠᱮᱜᱼᱟ? ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱤ ᱠᱚᱜᱼᱟ᱾
ᱚ ᱪᱟᱥ ᱠᱟᱹᱢᱤ ᱫᱚ ᱚ ᱩᱱᱟᱹᱜ ᱴᱟᱫᱚ ᱦᱟᱸᱜ ᱵᱟᱝ ᱞᱮᱛᱟᱲ ᱫᱚ ᱵᱟᱝ ᱦᱩᱭ ᱠᱟᱱᱟ ᱪᱮᱫᱟᱜ ᱥᱮ ᱦᱟᱸᱜ ᱱᱤᱭᱟᱹ ᱫᱷᱟᱱᱛᱚ ᱫᱟᱜ ᱡᱟᱹᱲᱤ ᱧᱮᱞᱚᱜ ᱠᱟᱱ ᱜᱮᱭᱟ ᱟᱹᱰᱤ ᱛᱟᱭᱚᱢ ᱜᱮᱭ ᱫᱟᱜ ᱮᱫᱟ᱾ ᱦᱮᱸ ᱟᱨ ᱵᱚᱨᱥᱟ ᱦᱚᱸ ᱟᱹᱰᱤ ᱜᱤ ᱵᱤᱞᱚᱢ ᱜᱚᱫ ᱠᱟᱫᱟ, ᱚᱱᱟ ᱞᱮᱠᱟᱛᱮ ᱧᱮᱞ ᱞᱮᱠᱷᱟᱱ ᱫᱚ ᱪᱟᱥ ᱠᱟᱹᱢᱤ ᱫᱚ ᱮᱠᱷᱚᱱ ᱫᱚ ᱵᱟᱞᱮ ᱨᱚᱦᱚᱭ ᱫᱚ ᱵᱟᱞᱮ ᱮᱦᱚᱵ ᱫᱟᱲᱮ ᱟᱠᱟᱫᱟ᱾ ᱛᱚᱵᱮ ᱦᱟᱸᱜ ᱱᱤᱭᱟᱹ ᱦᱟᱯᱛᱟ ᱛᱮᱜᱮ ᱨᱚᱦᱚᱭ ᱫᱚᱞᱮ ᱮᱦᱚᱵ ᱫᱚᱞᱮ ᱮᱦᱚᱵᱚᱜᱼᱟ ᱦᱟᱸᱜ᱾ ᱟᱨ ᱟᱯᱮᱥᱮᱱ ᱫᱚ ᱛᱤᱱᱟᱹᱜ ᱯᱮ ᱞᱟ ᱠᱮᱫᱟ ᱛᱚᱦᱞᱮ?
ᱟᱞᱮ ᱥᱮᱫ ᱫᱚ ᱦᱟᱸᱜ ᱱᱚᱝᱠᱟ ᱞᱟᱦᱟ ᱞᱮᱠᱟ ᱛᱮᱫᱚ ᱟᱞᱮ ᱥᱮᱫ ᱫᱚ ᱦᱟᱸᱜ ᱚᱱᱟ ᱮᱨ ᱟᱯᱷᱚᱨ ᱠᱚᱫᱚ ᱦᱟᱸᱜ ᱞᱟᱦᱟ ᱛᱮᱜᱮ ᱦᱩᱭ ᱠᱟᱱ ᱛᱟᱦᱮᱸᱜᱼᱟ᱾ ᱟᱨ ᱡᱚᱠᱷᱚᱱ ᱦᱚᱞᱟ ᱢᱟᱫᱮᱨ ᱛᱮᱦᱮᱧ ᱟᱨ ᱦᱚᱞᱟ ᱫᱚ ᱱᱚᱛᱮ ᱫᱚ ᱵᱟᱭ ᱫᱟᱜ ᱠᱟᱫᱟ ᱛᱚ, ᱟᱫᱚ ᱚᱱᱟ ᱞᱟᱦᱟ ᱯᱮ ᱫᱤᱱ ᱯᱳᱱ ᱫᱤᱱ ᱜᱟᱱ ᱫᱚ ᱢᱤᱫ ᱞᱮᱛᱟᱲ ᱜᱮ ᱥᱮᱛᱟᱜ ᱠᱷᱚᱱ ᱟᱹᱭᱩᱵ ᱫᱷᱟᱹᱵᱤᱡ ᱮ ᱫᱟᱜ ᱠᱮᱫᱛᱮ ᱱᱚᱝᱠᱟ ᱵᱟᱹᱫᱽ ᱠᱚ ᱦᱟᱸᱜ ᱯᱮᱨᱮᱡ ᱪᱟᱵᱟ ᱠᱟᱱ ᱛᱟᱦᱮᱸᱜᱼᱟ᱾ ᱟᱫᱚ ᱩᱱᱥᱩᱢᱚᱭ ᱜᱮ ᱦᱟᱸᱜ ᱱᱚᱝᱠᱟ ᱥᱤ ᱵᱟᱹᱲ ᱞᱚᱥᱚᱫ ᱵᱟᱲᱟ ᱞᱮᱫᱼᱟ ᱠᱚ ᱨᱚᱦᱚᱭ ᱠᱚ ᱜᱟᱱ ᱠᱟᱱᱟ, ᱨᱚᱦᱚᱭ ᱠᱚ ᱮᱦᱚᱵ ᱵᱟᱲᱟ ᱞᱮᱫ ᱛᱟᱦᱮᱸ ᱟᱞᱮ᱾ ᱟᱫᱚ ᱩᱸ ᱢᱟᱱᱮ ᱠᱚᱢ ᱧᱚᱜ᱾ ᱵᱟᱹᱫ ᱠᱚ ᱨᱚᱦᱚᱭ ᱵᱟᱲᱟ ᱦᱳᱭ ᱠᱟᱱᱟ ᱟᱨ ᱦᱟᱸᱜ ᱠᱚᱫᱚ ᱵᱟᱠᱤ ᱢᱮᱱᱟᱜ ᱟ -ᱠᱟᱫ ᱜᱮᱭᱟ᱾ ᱟᱫᱚ ᱦᱟᱸᱜ ᱱᱤᱛᱚᱜ ᱫᱚ ᱦᱟᱸᱜ ᱟᱫᱚ ᱥᱤᱛᱩᱝ ᱠᱮᱫᱟᱭ ᱟᱫᱚ ᱵᱟᱹᱫ ᱠᱚ ᱨᱚᱦᱚᱲ ᱪᱟᱞᱟᱜ ᱠᱟᱱᱟ ᱵᱟᱹᱫ ᱠᱚ ᱨᱚᱦᱚᱲ ᱪᱟᱞᱟᱜ ᱠᱟᱱᱟ ᱟᱫᱚ ᱫᱟᱜ ᱞᱮᱜᱮ ᱦᱟᱸᱜ ᱫᱚᱦᱚᱲᱟ ᱟᱨᱦᱚᱸ ᱟᱨᱢᱵᱚ ᱦᱩᱭᱩᱼᱟ᱾
ᱟᱯᱮᱥᱮᱱ ᱫᱚ ᱚ ᱚᱱᱟ ᱪᱟᱥ ᱠᱟᱹᱢᱤᱨᱮ ᱟᱸᱜ ᱱᱚᱜᱼᱚᱭ ᱮᱛᱚᱦᱚᱵ ᱠᱷᱚᱱ ᱱᱚ-ᱚᱭ ᱡᱮ ᱦᱟᱸᱜ ᱜᱟᱹᱪᱷᱤ ᱛᱚᱞᱟ ᱵᱚᱱ ᱟᱯᱷᱚᱨ ᱠᱮᱫᱟ ᱟᱨ ᱚᱲᱟᱜ ᱛᱮ ᱡᱚᱠᱷᱚᱱ ᱯᱳᱥ ᱢᱟᱜᱷ ᱦᱩᱲᱩ ᱫᱟᱞ ᱠᱟᱛᱮᱜ ᱵᱩᱱ ᱨᱟᱠᱟᱵᱟ ᱚᱲᱟᱜ ᱛᱮ ᱢᱩᱨᱟᱹᱭ ᱛᱮ᱾ ᱟᱫᱚ ᱱᱚᱜ-ᱚᱱᱟ ᱱᱩᱱᱟᱹᱜ ᱢᱟᱡᱠᱷᱟᱱᱮ ᱠᱟᱹᱢᱤᱨᱮ ᱛᱤᱨᱞᱟᱹ ᱠᱚᱣᱟᱜ ᱚᱠᱟ ᱞᱮᱠᱟ ᱮᱱᱮᱢ ᱟᱨ ᱚᱠᱟᱞᱮᱠᱟ ᱟᱸᱜ ᱠᱟᱹᱢᱤ ᱪᱟᱥ ᱠᱟᱹᱢᱤᱨᱮ ᱡᱚᱯᱲᱟᱣ ᱠᱚ ᱛᱟᱦᱮᱱᱟ ᱠᱟᱹᱴᱤᱡ ᱡᱩᱫᱤ ᱵᱮᱱ ᱞᱟᱹᱭ ᱠᱮᱭᱟ?
ᱱᱚᱝᱠᱟ ᱪᱟᱥ ᱠᱟᱹᱢᱤ ᱛᱤᱨᱞᱟᱹ ᱠᱚ ᱥᱮᱞᱮᱫ ᱫᱚ ᱦᱟᱸᱜ ᱱᱚᱣᱟ ᱫᱚ ᱞᱟᱹᱭ ᱞᱮᱠᱷᱟᱱ ᱟᱹᱰᱤ ᱢᱟᱨᱟᱝ ᱡᱤᱱᱤᱥ ᱜᱮ ᱠᱟᱱᱟ ᱪᱮᱫᱟᱜ ᱥᱮ ᱪᱟᱥ ᱠᱟᱹᱢᱤᱤᱨᱮ ᱛᱤᱨᱞᱟᱹ ᱠᱚ ᱵᱟᱝᱠᱚ ᱥᱮᱞᱮᱫ ᱞᱮᱱᱠᱷᱟᱱ ᱦᱟᱸᱜ ᱱᱚᱣᱟ ᱪᱟᱥ ᱠᱟᱹᱢᱤ ᱫᱚ ᱦᱟᱸᱜ ᱵᱟᱝ ᱨᱟᱠᱟᱵᱚᱜᱼᱟ᱾ ᱢᱟᱱᱮ ᱛᱤᱨᱞᱟᱹ ᱠᱚ ᱫᱟᱨᱟᱭ ᱛᱮᱜᱮ ᱦᱟᱸᱜ ᱡᱟᱦᱟᱸ ᱨᱟ ᱦᱚᱭ ᱠᱟᱹᱢᱤ, ᱦᱮᱲᱦᱮᱫ ᱠᱟᱹᱢᱤ, ᱤᱨ ᱠᱟᱹᱢᱤ ᱱᱮᱛᱟᱨ ᱜᱮ ᱥᱮ ᱱᱚᱠᱟ ᱜᱟᱹᱰᱤ ᱠᱚ ᱩᱰᱩᱠ ᱠᱟᱫᱛᱮ ᱤᱨ ᱤᱨᱚᱜ ᱜᱟᱹᱰᱤ ᱠᱚᱛᱮ ᱠᱚ ᱤᱨ ᱫᱟ, ᱵᱟᱝᱠᱷᱟᱱ ᱤᱧᱟᱜ ᱞᱟᱹ ᱦᱟᱹᱭ ᱵᱟᱝᱠᱷᱟᱱ ᱱᱚᱣᱟ ᱵᱟᱹᱫ ᱵᱟᱹᱭᱦᱟᱹᱲ ᱨᱮᱱᱟᱜ ᱠᱟᱹᱢᱤ ᱠᱟᱹᱥᱱᱤ ᱠᱚᱫᱚ ᱢᱟᱱᱮ ᱵᱟᱹᱫ ᱠᱷᱚᱱ ᱮᱦᱚᱵ ᱠᱟᱛᱮᱜ ᱡᱟᱦᱟᱸ ᱚᱲᱟᱜ ᱵᱚᱱ ᱟᱹᱜᱩᱭᱟ, ᱚᱲᱟᱜ ᱟᱹᱜᱩ ᱠᱟᱛᱮ ᱵᱚᱱ ᱫᱚᱵᱚᱱ ᱫᱟᱞᱟ ᱥᱵᱚᱱ ᱤᱭᱟᱹ ᱢᱤᱥᱤᱱ ᱠᱚᱛᱮ ᱥᱮ ᱡᱟᱦᱟᱱᱟᱜ ᱠᱚᱛᱮ ᱟᱫᱚ ᱚᱱᱟ ᱫᱚ ᱛᱤᱨᱞᱟᱹ ᱠᱚ ᱮᱱᱮᱢ ᱫᱚ ᱟᱹᱰᱤ ᱜᱟᱱ ᱜᱮ ᱢᱮᱱᱟᱜ ᱟᱠᱟᱫ ᱛᱟᱠᱚᱣᱟ᱾ ᱢᱤᱫ ᱠᱟᱛᱷᱟ ᱛᱮ ᱞᱟᱹᱭ ᱞᱮᱠᱷᱟᱱ ᱛᱤᱨᱞᱟᱹ ᱠᱚ ᱵᱟᱝᱠᱷᱟᱱ ᱫᱚ ᱱᱚᱣᱟ ᱠᱟᱹᱢᱤ ᱫᱚ ᱵᱟᱝ ᱨᱟᱠᱟᱵᱚᱜᱼᱟ᱾
ᱦᱮᱸ ᱦᱮᱸ ᱚᱱᱟ ᱫᱚ ᱠᱟᱱ ᱫᱚ ᱠᱟᱱ ᱜᱮᱭᱟ ᱟᱫᱚ ᱦᱟᱸᱜ ᱟᱞᱮᱥᱮᱱ ᱦᱟᱸᱜ ᱡᱮᱢᱚᱱ ᱩᱸ ᱱᱚᱼᱚᱭ ᱡᱮᱢᱱᱤ ᱛᱚᱞᱟ ᱨᱟᱠᱟᱵ ᱦᱩᱸ ᱛᱟᱨᱯᱚᱨ ᱦᱩᱲᱩ ᱠᱚ ᱨᱚᱦᱚᱭ ᱦᱮᱸ ᱛᱟᱨᱯᱚᱨ ᱱᱚᱼᱚᱭ ᱤᱨᱚᱜ ᱠᱟᱹᱢᱤ᱾ ᱱᱤᱭᱟᱹ ᱠᱚᱫᱚ ᱟ ᱛᱤᱨᱞᱟᱹ ᱠᱚᱢᱟ ᱢᱩᱞ ᱞᱮᱠᱟᱛᱮᱠᱚ ᱠᱟᱹᱢᱤᱭ ᱜᱮ᱾ ᱚᱱᱟ ᱢᱟ ᱟᱯᱮᱥᱮᱱ ᱦᱚᱸ ᱡᱟᱦᱟᱸ ᱞᱮᱠᱟᱢ ᱞᱟᱹᱭ ᱠᱮᱫᱟ ᱟᱞᱮ ᱦᱚᱸ ᱱᱟᱹᱤᱭᱟᱹ ᱯᱚᱨᱮ ᱦᱚᱸ ᱟᱸ ᱚᱱᱟ ᱠᱚᱫᱚ ᱠᱩᱲᱤ ᱜᱤᱫᱽᱨᱟᱹᱣᱟᱜ ᱛᱤᱨᱞᱟᱹ ᱠᱚᱣᱟᱜ ᱠᱟᱹᱢᱤ ᱞᱮᱠᱟ ᱛᱮᱜᱮ ᱥᱮ ᱩᱱᱠᱩ ᱜᱠᱚᱮ ᱟᱸᱜ ᱩᱥᱟᱹᱨᱟᱜ ᱛᱟᱠᱚᱣᱟ ᱠᱟᱹᱢᱤ ᱚᱱᱟ ᱢᱮᱱᱛᱮ ᱩᱱᱠᱩ ᱠᱚᱜᱮ ᱰᱷᱮᱨ ᱠᱚ ᱠᱟᱹᱢᱤᱭᱟ᱾ ᱠᱤᱱᱛᱩ ᱟᱞᱮ ᱱᱚᱛᱮ ᱫᱚ ᱦᱮᱨᱮᱞ ᱦᱚᱸ ᱛᱤᱨᱞᱟᱹ ᱠᱚ ᱥᱟᱶ ᱥᱟᱶᱛᱮ ᱚᱸᱭ ᱦᱩᱲᱩ ᱤᱨᱠᱚ ᱠᱩᱸ ᱛᱟᱨᱯᱚᱨ ᱱᱚᱜᱼᱚᱭ ᱟᱸ ᱠᱚᱨᱟᱣ ᱝ ᱠᱚᱲᱟ ᱫᱚ ᱨᱚᱦᱚᱭ ᱠᱚᱨᱮ ᱦᱚᱸ ᱟᱹᱰᱤ ᱜᱮᱠᱚ ᱮᱠᱫᱚᱢ ᱠᱚ ᱯᱳᱴᱷᱳ ᱜᱮᱭᱟ᱾
ᱟᱨ ᱢᱟᱱᱮ ᱛᱤᱨᱞᱟᱹᱠᱚ- ᱠᱚ ᱥᱟᱶᱛᱮ ᱢᱟᱱᱮ ᱠᱚᱲᱟ ᱦᱚᱯᱚᱱ ᱠᱚᱦᱚᱸ ᱡᱩᱫᱤ ᱱᱚᱣᱟ ᱠᱟᱹᱢᱤᱨ ᱨᱮ ᱛᱤᱨᱞᱟᱹ ᱠᱚᱵᱚᱱ ᱜᱚᱲᱚ ᱥᱚᱯᱚᱦᱚᱫ ᱵᱚᱱ ᱮᱢᱟ ᱟᱠᱚᱣᱟ ᱛᱟᱦᱮ ᱠᱷᱟᱱ ᱫᱚ ᱟᱹᱰᱤ ᱜᱮ ᱱᱟᱯᱟᱭᱚᱜᱼᱟ᱾ ᱟᱵᱚᱣᱟᱜ ᱜᱮ ᱵᱷᱟᱹᱜᱤ ᱦᱩᱭᱩᱜᱼᱟ᱾ ᱜᱚᱲᱚ ᱜᱚᱲᱚ ᱜᱚᱯᱚᱲᱚ ᱠᱟᱹᱢᱤ ᱜᱮ ᱵᱷᱟᱹᱜᱤᱭᱟ᱾ ᱟᱵᱚ ᱡᱮᱢᱚᱱ ᱠᱚᱲᱟ ᱜᱤᱫᱽᱨᱟᱹ ᱡᱮᱢᱚᱱ ᱡᱟᱦᱱᱟᱜ ᱚᱱᱮ ᱛᱚᱞᱟ ᱨᱟᱠᱟᱵ ᱠᱚᱵᱚᱱ ᱜᱚᱲᱚ ᱟᱠᱚᱣᱟ ᱚᱱᱠᱟ ᱜᱮ ᱡᱩᱫᱤ ᱩᱸᱝ-ᱼ ᱵᱟᱹᱫᱽ ᱠᱚ ᱜᱮᱢᱮᱨ ᱤᱫᱤ ᱵᱚᱱ ᱜᱚᱲᱚ ᱴᱣᱟᱠᱚᱣᱟ ᱚᱱᱠᱟ ᱜᱮ ᱡᱩᱫᱤ ᱟᱵᱚ ᱦᱚᱸ ᱠᱟᱹᱴᱤᱡ ᱠᱟᱹᱴᱤᱡ ᱮᱢᱟ ᱵᱚᱱᱟ ᱤᱱᱟᱹ ᱠᱷᱟᱱ ᱫᱚ ᱟᱹᱰᱤ ᱜᱮ ᱱᱟᱯᱟᱭᱚᱜ-ᱟ, ᱜᱚᱲᱚ ᱜᱚᱯᱚᱲᱚ
ᱦᱚᱸ, ᱦᱩᱸ᱾ ᱜᱚᱲᱚ ᱜᱚᱯᱚᱲᱚ ᱠᱟᱹᱢᱤ ᱫᱚ ᱱᱟᱯᱟᱭ ᱢᱟᱛᱚ ᱱᱟᱯᱟᱭᱚᱜ ᱜᱮ ᱥᱚᱞᱦᱮ ᱦᱚᱸ ᱥᱚᱞᱦᱮᱜ-ᱟ᱾ ᱟᱨ ᱚᱠᱛᱚ ᱦᱚᱸ ᱠᱚᱢ ᱞᱟᱜᱟᱜ-ᱟ ᱟᱨ ᱦᱚᱭᱛᱚ ᱢᱤᱫ ᱥᱟᱶᱛᱮᱢ ᱠᱟᱹᱢᱤ ᱞᱮᱠᱷᱟᱱ ᱚᱱᱟ ᱢᱚᱱᱮ ᱨᱮᱭᱟᱜ ᱡᱳᱨ ᱦᱚᱸ ᱛᱷᱚᱲᱟ ᱡᱟᱹᱥᱛᱤ ᱧᱚᱜᱚᱜ-ᱟ ᱦᱩᱸ᱾ ᱢᱤᱫ ᱦᱚᱲ ᱢᱤᱫᱴᱮᱱ ᱛᱤᱨᱞᱟᱹ ᱡᱚᱫᱤ ᱢᱤᱫᱴᱮᱱ ᱠᱷᱮᱛ ᱨᱮ ᱮᱥᱠᱟᱨ ᱜᱮᱭ ᱨᱚᱦᱚᱭᱟ᱾ ᱛᱟᱦᱞᱮ ᱩᱱᱤ ᱡᱟᱦᱟᱸ ᱞᱮᱠᱟ ᱟᱥᱠᱤᱛ ᱟᱹᱭᱠᱟᱹᱣᱟ ᱩᱱᱤ ᱥᱟᱶᱛᱮ ᱡᱩᱫᱤ ᱟᱨ ᱵᱟᱨ ᱯᱮ ᱦᱚᱲ ᱠᱚ ᱞᱟᱜᱟᱜ-ᱟ᱾ ᱥᱮ ᱵᱟᱨᱯᱮ ᱦᱚᱲ ᱦᱤᱨᱞᱟᱹ ᱠᱚᱠᱚ ᱜᱚᱲᱚ ᱟᱭᱟ ᱛᱟᱦᱞᱮ ᱩᱱᱟᱹᱜ ᱢᱚᱱ ᱟᱥᱠᱤᱛ ᱫᱚ ᱵᱟᱭ ᱟᱹᱭᱠᱟᱹᱣᱟ ᱥᱮ ᱠᱟᱹᱢᱤ ᱢᱟᱛᱚ ᱩᱥᱟᱹᱨᱟᱜ ᱜᱮ᱾ ᱠᱟᱹᱢᱤ ᱦᱚᱸ ᱟᱞᱜᱟᱜᱼᱟ ᱟᱨ ᱥᱟᱱᱟᱢᱟᱜ ᱛᱮᱜᱮ ᱠᱟᱹᱢᱤ ᱫᱚ ᱱᱟᱯᱟᱭᱚᱜᱼᱟ ᱦᱩᱸ, ᱟᱪᱪᱷᱟ ᱚᱱᱟᱛᱮᱢ ᱞᱟᱹᱭ ᱠᱮᱫ ᱞᱮᱡᱟ ᱜᱚᱲᱚ ᱜᱚᱯᱚᱲᱚ ᱠᱟᱹᱢᱤ
ᱯᱨᱤᱭᱟᱝᱠᱟ ᱟᱵᱣᱱ ᱱᱮᱱ ᱦᱮᱸ ᱦᱮᱸ ᱟᱹᱰᱤ ᱱᱟᱯᱟᱭ ᱠᱟᱹᱢᱤ ᱠᱟᱱ ᱜᱮᱭᱟ ᱟᱫᱚ ᱱᱚᱸᱜ-ᱚᱭ ᱛᱚ᱾ ᱱᱤᱛᱚᱜ ᱢᱟ ᱱᱚᱝᱠᱟ ᱧᱮᱞᱚᱜ ᱠᱟᱱᱟ ᱜᱚᱴᱟ ᱜᱮ ᱱᱚᱝᱠᱟ ᱵᱟᱹᱫ ᱵᱟᱹᱭᱦᱟᱹᱲ ᱠᱚᱨᱮ ᱱᱟᱦᱮᱞ ᱠᱚᱛᱮ ᱥᱤᱭᱚᱜ ᱢᱟ ᱵᱟᱹᱭ ᱵᱟᱹᱭ ᱛᱮᱠᱚ ᱵᱚᱱᱫᱚ ᱤᱫᱤᱭᱮᱜ-ᱟ ᱵᱚᱱ ᱦᱟᱸᱜ ᱡᱟᱹᱥᱛᱤ ᱜᱟᱹᱰᱤ ᱠᱚᱛᱮ ᱫᱚ᱾ ᱠᱚ ᱥᱤ ᱦᱚᱪᱚᱭᱮᱫ-ᱟ ᱟᱫᱚ ᱟᱯᱮ ᱥᱮᱫ ᱫᱚ ᱱᱮᱛᱟᱨ ᱫᱚ ᱱᱟᱦᱮᱞ ᱨᱤ ᱱᱟᱦᱮᱞ ᱛᱮ ᱱᱚᱝᱠᱟ ᱥᱤ ᱠᱚᱫᱚ ᱪᱟᱹᱞᱩᱜ ᱠᱟᱱ ᱜᱮᱭᱟ ᱥᱮ ᱠᱚ ᱵᱚᱱᱫᱚ ᱤᱫᱤᱠᱟᱜ ᱠᱟᱹᱴᱤᱡ ᱵᱤᱱ ᱞᱟᱹᱭ ᱞᱮᱠᱷᱟᱱ ᱟᱹᱴᱜᱤ
ᱟᱹᱰᱤ ᱟᱹᱰᱤ ᱢᱚᱸᱡᱽ ᱠᱟᱛᱷᱟ ᱵᱮᱱ ᱨᱟᱠᱟᱵ ᱠᱮᱫᱟ ᱨᱟᱠᱟᱵ ᱫᱚ ᱟᱫᱚ, ᱱᱮᱛᱟᱨ ᱫᱚ ᱦᱟᱸᱜ ᱱᱚᱜᱼᱚᱭ ᱡᱮ ᱱᱟᱦᱮᱞ ᱠᱚ ᱵᱟᱹᱭ ᱵᱟᱹᱭᱛᱮ ᱨᱟᱠᱟᱵ ᱤᱫᱤᱜ ᱠᱟᱱᱟ ᱱᱤᱭᱟᱹ ᱨᱮᱭᱟᱜ ᱦᱚᱸ᱾ ᱠᱤᱪᱷᱩ ᱠᱤᱪᱷᱩ ᱠᱟᱨᱚᱱ ᱚᱵᱚᱥᱥᱳᱭ ᱢᱮᱱᱟᱜᱥ-ᱟ-ᱪᱮᱫᱟᱜ ᱥᱮ‌ ᱱᱮᱛᱟᱭ ᱢᱟᱦᱟᱸ ᱬᱤᱤᱭᱩᱷ ᱮᱢᱚᱱ ᱛᱟᱲᱟ ᱛᱟᱲᱤ ᱪᱟᱥ ᱵᱟᱥ ᱦᱩᱭᱩᱜ ᱠᱟᱱᱟ ᱱᱮᱛᱟᱨᱺ ᱦᱚᱭᱛᱚ ᱱᱟᱦᱮᱞ ᱛᱮ ᱡᱟᱦᱟᱸᱭ ᱥᱤᱭᱳᱜ ᱠᱟᱱᱟ ᱩᱱᱤ ᱫᱚ ᱮᱸᱜ, ᱮᱴᱟᱜ ᱮᱴᱟᱜ ᱡᱟᱦᱟᱸ ᱴᱨᱟᱠᱴᱟᱨ ᱛᱮᱠᱚ ᱥᱤᱭᱳᱜ ᱠᱟᱱᱟ ᱩᱱᱠᱩ ᱥᱟᱶ ᱛᱟᱞᱮ ᱛᱟᱞ ᱢᱤᱞᱟᱹᱣ ᱠᱟᱛᱮ ᱡᱮᱢᱚᱱ ᱵᱟᱭ ᱥᱤ ᱞᱮᱠᱷᱟᱱ, ᱛᱟᱦᱞᱮ ᱩᱱᱤ ᱫᱚ ᱪᱟᱹᱨᱤ ᱫᱷᱟᱨᱮ ᱛᱮᱠᱚ ᱮᱥᱮᱫ ᱮᱫᱮ ᱠᱟᱱᱟ᱾ ᱟᱫᱚ ᱦᱟᱸᱜ ᱚᱱᱟᱨᱮ ᱧᱮᱞᱚᱜ ᱠᱟᱱᱟ ᱵᱟᱹᱭ ᱵᱟᱹᱭᱛᱮ ᱟᱸᱻ ᱴᱨᱟᱠᱴᱟᱨ ᱨᱮᱭᱟᱜ ᱤᱯᱷᱮᱠ ᱯᱷᱮᱤᱴ ᱜᱮ᱾ ᱡᱟᱹᱥᱛᱤᱜ ᱠᱟᱱᱟ ᱟᱨ ᱱᱟᱦᱮᱞ ᱛᱮ ᱡᱟᱦᱟᱸᱭ ᱠᱚ ᱪᱟᱥᱮᱫ ᱠᱟᱱ ᱛᱟᱸᱦᱮᱱᱟ ᱩᱱᱠᱩ ᱫᱚ ᱵᱟᱹᱭ ᱵᱟᱹᱭ ᱛᱮ ᱟᱨᱚ ᱠᱚ ᱠᱚᱢ ᱤᱫᱤᱭᱟᱜ ᱠᱟᱱᱟ, ᱟᱫᱚ ᱚᱱᱟᱛᱮ ᱟᱞᱮ ᱥᱮᱱ ᱦᱚᱸ ᱱᱮᱛᱟᱨ ᱫᱚ ᱧᱮᱞᱚᱜ ᱠᱟᱱᱟ᱾ ᱡᱮ ᱱᱟᱦᱮᱞ ᱛᱮ ᱪᱟᱥ ᱦᱚᱲ ᱫᱚ ᱮᱠᱟᱞ ᱜᱮᱠᱚ ᱠᱚᱢ ᱩᱛᱟᱹᱨ ᱟᱠᱟᱱᱟ᱾ ᱟᱫᱚ ᱦᱚᱭᱛᱚ ᱱᱤᱭᱟᱹ ᱫᱚ, ᱟᱸᱻ ᱢᱚᱬᱮ ᱥᱮᱨᱢᱟ, ᱛᱩᱨᱩᱭ ᱥᱮᱨᱢᱟ ᱯᱚᱨᱮ ᱯᱚᱨ ᱫᱚ ᱱᱚᱝᱠᱟ ᱦᱚᱸ ᱧᱮᱞᱚᱜ-ᱟ ᱦᱚᱭᱛᱚ ᱱᱟᱦᱮᱞ ᱛᱮ᱾ ᱪᱟᱥ ᱥᱮ ᱱᱟᱦᱮᱞ ᱨᱮᱭᱟᱜ ᱵᱮᱵᱚᱦᱟᱨ ᱜᱮᱵᱚᱱ ᱟᱫ ᱩᱛᱟᱹᱨ ᱠᱟᱫᱟ᱾
ᱟᱛ ᱩᱛᱟᱹᱨᱚᱜᱼᱞ-ᱟ ᱦᱮᱸ ᱟᱹᱰᱤ ᱟᱹᱰᱤ ᱫᱟᱢᱟᱱᱟᱱ ᱠᱟᱛᱷᱟ ᱵᱮᱱ ᱞᱟᱹᱭ ᱠᱮᱫ᱾ ᱛᱟ, ᱟᱸᱡᱚᱢ ᱠᱟᱛᱮᱫ ᱵᱷᱟᱹᱜᱤ ᱵᱩᱡᱷᱟᱹᱣᱱᱟ᱾
ᱟᱫᱚ ᱦᱟᱸᱜ ᱱᱤᱭᱟᱹ ᱫᱚ ᱟᱸᱜ ᱥᱩᱫᱩ ᱟᱸᱜ ᱟᱵᱚᱣᱟᱜ᱾ ᱤᱭᱟᱹ ᱫᱚ, ᱫᱳᱥ ᱞᱮᱠᱟᱛᱮᱫᱚ ᱵᱟᱹᱧ ᱧᱮᱞᱮᱫᱟ, ᱛᱚᱵᱮ ᱮᱱᱛᱮ ᱨᱮᱦᱚᱸ ᱱᱤᱭᱟᱹ ᱡᱮᱦᱮᱛᱩ ᱥᱟᱶᱛᱟᱨᱮ ᱢᱮᱱᱟᱜ ᱛᱟᱵᱚᱱᱟ᱾ ᱟᱫᱚ ᱱᱚᱝᱠᱟ ᱫᱚ ᱵᱟᱝ ᱠᱟᱱᱟ ᱡᱮ ᱟᱢ ᱥᱮᱨᱢᱟ ᱯᱩᱨᱟᱹᱣ ᱨᱮ ᱢᱤᱫ ᱫᱤᱱ ᱦᱚᱸ ᱱᱟᱦᱮᱞ ᱛᱮ ᱥᱤᱭᱳᱜ ᱯᱟᱲᱟᱣ ᱟᱵᱚᱱᱟ᱾ ᱱᱚᱜ-ᱚᱭ ᱡᱮ ᱱᱤᱭᱟᱹᱢ ᱞᱟᱹᱭ ᱠᱮᱫᱟ ᱚᱲᱟᱜ ᱨᱮ ᱚᱲᱟᱜ ᱡᱚᱢ ᱞᱮᱠᱟ ᱥᱚᱵᱡᱤ ᱟᱱᱟᱡ ᱪᱟᱥ ᱦᱩᱭᱩᱜ ᱜᱮᱭᱟ ᱟᱫᱚ ᱱᱚᱜ ᱱᱟ ᱵᱟᱨᱯᱮ ᱠᱟᱴᱷᱟ ᱪᱟᱥ ᱞᱟᱹᱜᱤᱫ ᱫᱚ ᱠᱤᱱᱛᱩ- ᱛᱚ, ᱱᱟᱦᱮᱞ ᱫᱚ ᱞᱟᱹᱠᱛᱤ ᱯᱟᱲᱟᱣ ᱨᱮᱦᱚᱸ ᱫᱟᱲᱮᱭᱟᱜᱼᱟ ᱚᱱᱟᱛᱮ ᱚᱲᱟᱜ ᱨᱮ ᱱᱟᱦᱮᱞ ᱚᱱᱟ ᱫᱚ ᱠᱷᱩᱵ ᱮᱠᱴᱟ ᱚᱥᱩᱵᱤᱫᱷᱟ ᱦᱩᱭ ᱨᱮᱭᱟᱜ ᱫᱚ ᱠᱳᱱᱳ ᱠᱟᱛᱷᱟ ᱫᱚ ᱵᱟᱝ ᱠᱟᱱᱟ ᱾ ᱦᱩ ᱱᱤᱭᱟᱹ ᱫᱚ ᱦᱚᱭ ᱛᱚ ᱫᱚᱦᱚ ᱫᱚ ᱜᱟᱱ ᱜᱮ ᱜᱟᱱᱚᱜ-ᱟ ᱾
ᱦᱮᱸ ᱦᱮᱸ ᱱᱟᱦᱮᱞ ᱫᱚ ᱱᱚᱝᱠᱟ ᱱᱟᱦᱮᱞ ᱛᱮ ᱥᱤ ᱫᱚ ᱢᱩᱪᱟᱹᱫ ᱞᱮᱠᱷᱟᱱ ᱫᱚ ᱵᱟᱝ ᱜᱟᱱᱚᱜ-ᱟ ᱪᱮᱫᱟᱜ ᱥᱮ ᱟᱵᱚ ᱡᱚᱠᱷᱚᱱ ᱚᱲᱟᱜ ᱠᱚᱨᱮ ᱡᱚᱠᱷᱚᱱ ᱡᱟᱦᱟᱱᱟᱜ ᱠᱚᱵᱚᱱ ᱚᱱᱟ ᱥᱩᱨ ᱠᱚᱨᱮ ᱡᱟᱦᱱᱟᱜ ᱥᱚᱵᱽᱡᱤ ᱠᱚᱵᱚᱱ ᱪᱟᱥᱟ ᱚᱸᱰᱮ ᱫᱚ ᱟᱨ ᱢᱟᱨᱟᱝ ᱜᱟᱹᱰᱤ ᱫᱚ ᱵᱟᱵᱚᱱ ᱟᱹᱜᱩᱭᱟ ᱾ ᱛᱚ ᱱᱟᱦᱮᱞ ᱛᱮᱜᱮ ᱾ ᱦᱮᱸ ᱱᱟᱦᱮᱞ ᱛᱮᱜᱮ ᱵᱚᱱ ᱥᱤᱭᱟ ᱚᱱᱟ ᱛᱮ ᱟᱹᱞᱤᱧᱟᱜ ᱢᱚᱛ ᱛᱮᱦᱚᱸ ᱱᱚᱝᱠᱟ ᱱᱚᱝᱠᱟ ᱡᱮᱢᱚᱱ ᱡᱤᱭᱟᱹᱲ ᱜᱮ ᱱᱟᱦᱮᱞ ᱛᱮ ᱠᱟᱹᱢᱤ ᱦᱚᱨᱟ ᱦᱚᱸ ᱛᱟᱦᱮᱱ ᱛᱟᱵᱚᱱ ᱢᱟ ᱾
ᱚ ᱴᱷᱤᱠᱜᱮᱭᱟ ᱦᱟᱜ ᱚᱠᱛᱚ ᱦᱩᱭ ᱟᱠᱟᱱ ᱛᱟᱞᱟᱝ ᱦᱟᱸᱜ
ᱦᱮᱸ ᱦᱮᱸ ᱾